ᱜᱚᱢᱠᱮ ᱡᱚᱦᱟᱨ ᱜᱮ,
ᱦᱳᱭ ᱜᱚᱢᱠᱮ ᱡᱚᱦᱟᱨ ᱜᱮ,
ᱨᱚᱲ ᱠᱚ ᱟᱡᱚᱢᱚᱜ ᱠᱟᱱ ᱜᱮᱭᱟᱥᱮ ᱵᱮᱥ ᱜᱮ,
ᱦᱮᱸ ᱜᱚᱢᱠᱮ ᱟᱸᱡᱚᱢᱚᱜ ᱠᱟᱱ ᱜᱮᱭᱟ ᱾
ᱦᱮᱸ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱛᱟ ᱞᱚᱜᱚᱱ
ᱦᱮ ᱜᱚᱢᱠᱮ ᱚᱲᱟᱜ ᱠᱚᱨᱮ ᱜᱮ ᱾
ᱦᱭᱛᱚ ᱟᱨ ᱛᱟᱞᱮ ᱠᱷᱟᱱ ᱤᱭᱟᱹ ᱠᱟᱛᱷᱟ ᱠᱚᱞᱟᱝ ᱦᱮᱸ
ᱭᱫᱤᱧ ᱜᱚᱢᱠᱮ ᱵᱮᱥ ᱵᱟᱲᱟ ᱜᱮᱛᱚ
ᱦᱚᱸ ᱵᱮᱥ ᱵᱟᱲᱟᱭ ᱜᱮ ᱱᱤᱛᱚᱜ ᱫᱚ ᱱᱟᱯᱟᱭ ᱵᱟᱲᱟ ᱜᱮ ᱱᱷᱟᱜ
ᱦᱮ ᱵᱟᱠ ᱱᱟᱯᱟᱭ ᱛᱟᱦᱮᱱ ᱠᱷᱟᱡ ᱱᱟᱯᱟᱭ ᱫᱚ
ᱦᱳᱭ ᱦᱳᱭ ᱡᱚᱛᱚ ᱜᱮ ᱱᱟᱯᱟᱭ ᱛᱟᱦᱮᱱ ᱠᱟᱱ ᱛᱮᱜᱮ ᱯᱚᱭᱥᱟ
ᱦᱳᱭ
ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱛᱟᱦᱚᱞᱮ ᱠᱷᱟᱱ?
ᱪᱮᱫ ᱜᱮ ᱵᱟᱝ ᱜᱚᱢᱠᱮ ᱚᱲᱟᱜ ᱠᱚᱨᱮ ᱜᱮ,
ᱦᱮᱸᱻ ᱛᱚ ᱟᱨ ᱫᱟᱜ ᱡᱟᱹᱯᱩᱫ ᱠᱚᱫᱚ ᱛᱟᱦᱞᱮ ᱫᱟᱜ ᱡᱟᱹᱯᱩᱫ ᱮᱫᱼᱟ ᱥᱮ ᱵᱟᱝ ᱟᱯᱮ ᱥᱮᱱ ᱫᱚ ᱥᱮ ᱠᱷᱟᱹᱞᱤ ᱜᱮ?
ᱫᱟᱜ ᱡᱟᱹᱯᱩᱫ ᱫᱚ ᱦᱟᱸᱜ ᱠᱚᱭᱮᱠ ᱫᱤᱱ ᱞᱟᱦᱟ ᱫᱚ ᱦᱟᱸᱜ ᱵᱷᱟᱜᱤ ᱜᱮ ᱫᱟᱜ ᱡᱟᱹᱯᱩᱫ ᱠᱮᱫᱼᱟᱭ ᱛᱚ ᱛᱮᱦᱤᱧ ᱜᱟᱯᱟ ᱫᱚ ᱚᱱᱠᱟ ᱞᱮᱠᱟ ᱞᱮᱠᱟᱛᱮ ᱫᱟᱜ ᱡᱟᱹᱯᱩᱫ ᱠᱚᱫᱚ ᱵᱟᱹᱱᱩᱜ ᱟᱠᱟᱫᱼᱟ
ᱟᱼᱪᱟ
ᱦᱳᱭ! ᱚᱱᱛᱮ ᱫᱚ ᱪᱮᱫ ᱞᱮᱠᱟ ᱜᱚᱢᱠᱮ?
ᱦᱮᱸ ᱱᱚᱛᱮ ᱟᱞᱮ ᱥᱮᱱ ᱢᱟ ᱫᱟᱜ ᱡᱟᱹᱯᱩᱫ ᱢᱟ ᱨᱤᱢᱤᱞ ᱵᱟᱲᱟᱭᱮᱫᱼᱟ ᱫᱟᱜ ᱢᱟ ᱪᱮᱦᱨᱟ ᱫᱷᱟᱨᱟ ᱯᱚᱦᱚ ᱫᱷᱟᱨᱟ ᱫᱟᱜ ᱜᱮ ᱛᱚᱭ ᱫᱟᱜᱟ ᱾ ᱜᱮ ᱵᱟᱝ ᱧᱟᱢᱚᱜ ᱠᱟᱱᱟ
ᱚᱼ ᱟᱪᱷᱟ,
ᱚᱱᱮ ᱥᱤᱥᱤᱨ ᱫᱟᱜ ᱞᱮᱠᱟ ᱫᱟᱜ ᱵᱟᱲᱟᱭᱮᱫᱼᱟᱭ ᱡᱚᱨᱚ ᱵᱟᱲᱟᱭᱮᱫ ᱟᱭ ᱟᱫᱚ ᱚᱱᱟ ᱛᱮᱦᱚᱸ ᱵᱟᱝ ᱜᱟᱱᱚᱜ ᱠᱟᱱᱟ ᱠᱟᱹᱢᱤ ᱠᱚ
ᱦᱚᱸᱻ ᱛᱚ ᱪᱟᱥ ᱠᱟᱹᱢᱤ ᱠᱚᱫᱚ ᱥᱟᱺᱜᱤᱧ ᱜᱮᱭᱟ ᱵᱟᱝ?
ᱦᱩᱸᱻ ᱩᱸ ᱟᱨ ᱞᱮ ᱱᱚᱛᱮ ᱟᱞᱮ ᱱᱚᱛᱮ ᱫᱚ ᱵᱟᱝ ᱞᱮᱠᱟ ᱜᱮ ᱱᱟᱜ ᱚᱠᱚᱭ ᱦᱚᱸ ᱮᱛᱚᱦᱚᱵ ᱠᱚᱫᱚ ᱵᱟᱝ ᱮᱛᱚᱦᱚᱵ ᱟᱠᱟᱱᱟ ᱪᱟᱥ ᱠᱟᱢᱤ ᱠᱚᱫᱚ ᱦᱟᱸᱜ ᱫᱟᱜ ᱵᱟᱝ ᱛᱮᱜᱮ,
ᱟᱞᱮ ᱫᱤᱥᱚᱢ ᱥᱮᱱ ᱦᱚᱸ ᱢᱤᱫ ᱦᱚᱲᱟᱜ ᱥᱟᱺᱜᱤᱧ ᱫᱚ ᱥᱟᱺᱜᱤᱧ ᱜᱮᱭᱟ
ᱮᱦᱮᱢᱼᱪᱟᱜ ᱮᱛᱚᱦᱚᱵ ᱵᱟᱲᱟ ᱠᱚᱫᱚ ᱛᱟᱦᱚᱞᱮ ᱟᱹᱣᱨᱤ ᱭᱟᱱᱷᱟᱦ ᱨᱚᱦᱚᱭ ᱠᱟᱹᱢᱤ ᱠᱚᱫᱚ?
ᱟᱳᱨᱤ ᱟᱳᱨᱤ ᱮᱛᱚᱦᱚᱵᱼᱟ ᱫᱟᱜ ᱠᱚᱢᱟ ᱞᱟᱜᱟᱣ ᱟᱠᱟᱱᱟ ᱢᱚᱴᱟ ᱢᱩᱴᱤ ᱠᱷᱮᱛ ᱨᱮ ᱦᱟᱸᱻ ᱛᱚᱞᱟ ᱠᱚ ᱜᱮ ᱟᱹᱣᱨᱤ ᱞᱟᱹᱴᱩᱜᱼᱟ ᱛᱚ ᱪᱤᱠᱟ ᱛᱮᱢ ᱨᱚᱦᱚᱭᱟ ᱾
ᱦᱳᱭ ᱛᱚᱞᱟ ᱠᱚ ᱥᱮᱸᱬᱟ ᱞᱮᱠᱷᱟᱱ ᱪᱤᱠᱟᱹᱢ ᱨᱚᱦᱚᱭᱟ
ᱦᱩᱸ ᱦᱩᱸ ᱦᱩᱸ,
ᱟᱞᱮ ᱥᱮᱱ ᱫᱚ ᱛᱚᱞᱟ ᱠᱚᱫᱚ ᱥᱮᱸᱬᱟ ᱵᱟᱲᱟ ᱟᱠᱟᱱ ᱜᱮᱭᱟ ᱡᱮ ᱡᱷᱚᱛᱚ ᱦᱚᱲ ᱞᱮᱠᱟ ᱡᱷᱚᱛᱚ ᱦᱚᱲᱟᱜ ᱞᱮᱠᱟ ᱜᱮ ᱞᱟᱥ ᱢᱚᱱᱮ ᱠᱟᱛᱮ ᱢᱟ ᱵᱟᱝ ᱜᱟᱱᱚᱜᱼᱟ
ᱫᱤᱱ ᱛᱚᱞᱟ ᱠᱚᱫᱚ ᱞᱟᱹᱴᱩ ᱟᱠᱟᱱ ᱜᱮ ᱫᱟᱜ ᱠᱚᱜᱮ ᱟᱰᱤ ᱞᱟᱜᱟᱜ ᱛᱟᱯᱮᱭᱟ ᱠᱷᱮᱛ ᱠᱚᱨᱮ ᱫᱚ ᱥᱮ ᱪᱮᱫ?
ᱦᱚᱭ ᱦᱚᱭ ᱚ ᱛᱟᱜ, ᱫᱟᱜ ᱜᱮᱛᱚ ᱵᱟᱝ ᱟᱥᱟ ᱞᱮᱱᱟ ᱢᱟ ᱵᱟᱠᱷᱟᱱ ᱛᱚᱞᱟ ᱠᱚᱢᱟ ᱞᱟᱹᱴᱩ ᱵᱟᱲᱟ ᱟᱠᱟᱱᱟ ᱥᱮᱬᱟ ᱠᱟᱱᱟᱱ ᱜᱮᱭᱟ ᱾ ᱫᱟᱜ ᱵᱟᱝᱠᱷᱟᱱ ᱫᱟᱜ ᱜᱮᱛᱚ ᱟᱥᱟ ᱞᱟᱜ ᱵᱟᱹᱫᱽ ᱨᱮ ᱫᱟᱜ ᱵᱟᱝ ᱯᱮᱨᱮᱡ ᱞᱮᱱᱠᱷᱟᱱ ᱪᱤᱠᱟᱹᱢ ᱥᱤ ᱞᱚᱥᱚᱫᱟ ᱟᱨᱮᱢ ᱨᱚᱦᱚᱭᱟ ᱾
ᱜᱚᱝᱠᱮ ᱟᱯᱮ ᱫᱚ ᱢᱟᱱᱮ ᱥᱮᱨᱢᱟ ᱫᱟᱜ ᱡᱟᱹᱲᱤ ᱵᱷᱚᱨᱥᱟ ᱜᱮ ᱥᱮ ᱚᱠᱟ ᱞᱮᱠᱟ ᱢᱟᱱᱮ?
ᱦᱚᱭ ᱟᱞᱮ ᱫᱚ ᱥᱮᱨᱢᱟ ᱫᱟᱜ ᱡᱟᱹᱲᱤ ᱵᱷᱚᱨᱥᱟ ᱜᱮ ᱡᱟᱦᱟᱱᱟᱜ᱾ ᱥᱮᱞᱚ ᱤᱭᱟᱹ ᱠᱚᱢᱟ ᱤᱭᱟᱹ ᱢᱚᱴᱚᱨ ᱠᱚᱢᱟ ᱵᱟᱹᱱᱩᱜ ᱟᱱᱟ ᱫᱟᱜ ᱾
ᱪᱮᱞᱚᱣ ᱠᱚᱫᱚ ᱵᱟᱹᱱᱩᱜ ᱠᱚᱫᱚ ᱛᱟᱦᱚᱞᱮ ᱟᱯᱮ ᱥᱮᱡ ᱫᱚ?
ᱵᱟᱝ ᱜᱮ ᱵᱟᱝ ᱜᱮ ᱾
ᱢᱟᱱᱮ ᱚᱠᱟ ᱥᱮᱫ ᱧᱮᱞ ᱵᱟᱲᱟ ᱦᱳᱭ ᱠᱟᱱᱟ ᱥᱮᱞᱚ ᱠᱚ ᱢᱮᱱᱟᱜ ᱟᱠᱟᱫ ᱜᱮᱭᱟ ᱟᱢᱫᱟ ᱜᱮ?
ᱟᱸᱻ
ᱢᱟᱱᱮ ᱛᱤᱱᱟᱹᱜ ᱢᱟᱱᱮ ᱩᱱᱟᱹᱜ ᱫᱚ ᱜᱚᱝᱠᱮ ᱛᱟᱞᱮ ᱯᱮ ᱪᱟᱥ ᱜᱮᱭᱟ ᱟᱯᱮ ᱫᱚ?
ᱦᱮᱸᱻ
ᱛᱤᱱᱟᱹᱜ ᱡᱚᱠᱷᱟ ᱯᱮ ᱪᱟᱥ ᱜᱮᱭᱟ?
ᱟᱞᱮ ᱫᱚ ᱪᱟᱥ ᱫᱚ ᱚᱱᱠᱟ ᱫᱚ ᱱᱮᱜ ᱮᱱᱟ ᱟᱥᱟᱲ ᱵᱚᱸᱜᱟ ᱱᱚᱜᱼᱚ ᱱᱚᱝᱠᱟ ᱪᱟᱥ ᱤᱭᱟᱹ ᱥᱤᱡᱤᱱ ᱨᱮᱜᱮ ᱱᱟᱜ ᱫᱚᱦᱚᱲᱟ ᱯᱮᱲᱟ ᱫᱚ ᱵᱟᱝ ᱜᱮ ᱱᱟᱜ ᱞᱟᱹᱭᱮᱧ᱾ ᱡᱟᱦᱟᱸ ᱡᱟᱦᱟᱸ ᱥᱮᱱ ᱫᱚ ᱫᱟᱜ ᱠᱚᱨᱮᱱᱟᱜ ᱵᱮᱵᱚᱥᱛᱟ ᱛᱟᱦᱮᱱ ᱠᱷᱟᱱ ᱫᱚ ᱢᱟᱱᱮ ᱚᱱᱠᱟ ᱵᱟᱨ ᱫᱷᱟᱣ ᱞᱮᱠᱟ ᱢᱟᱱᱮ ᱢᱤᱫ ᱫᱷᱟᱣ ᱟᱥᱟᱲ ᱵᱚᱸᱜᱟ ᱫᱤᱱ ᱱᱚᱜᱼᱚ ᱱᱚᱝᱠᱟ ᱨᱟᱠᱟᱵ ᱞᱮᱠᱷᱟᱱ ᱫᱚᱦᱚᱲᱟ ᱠᱚ ᱪᱟᱥ ᱵᱟᱲᱟᱭ ᱜᱮᱭᱟ ᱛᱚ᱾
ᱟᱯᱮ ᱦᱚᱸ ᱛᱟᱦᱚᱞᱮ ᱚᱱᱠᱟ ᱥᱮᱨᱢᱟ ᱫᱟᱜ ᱡᱟᱹᱲᱤ ᱵᱟᱠᱷᱟᱨᱟ ᱜᱮ ᱢᱤᱫ
ᱦᱳᱭ ᱥᱮᱨᱢᱟ ᱫᱟᱜ ᱡᱟᱹᱲᱤ ᱵᱷᱚᱨᱥᱟ ᱜᱮ ᱟᱨ ᱡᱟᱦᱟᱱᱟᱜ ᱵᱮᱵᱚᱥᱛᱷᱟ ᱠᱚᱫᱚ ᱵᱟᱹᱱᱩᱜᱼᱟ᱾
ᱚ ᱟᱪᱪᱷᱟ ᱟᱪᱪᱷᱟ ᱾ ᱟᱞᱮ ᱦᱮᱸ ᱜᱚᱝᱠᱮ ᱱᱚᱝᱠᱟ ᱞᱮᱠᱟ ᱜᱮ ᱟᱨᱠᱤ ᱥᱮᱨᱢᱟ ᱫᱟᱜ ᱡᱟᱹᱲᱤ ᱵᱷᱚᱨᱥᱟ ᱜᱮ ᱾
ᱪᱮᱫ ᱦᱩᱲᱩ ᱠᱚᱯᱮ ᱨᱚᱦᱚᱭ ᱜᱮᱭᱟ ᱜᱚᱝᱠᱮ ᱟᱯᱮ ᱫᱚ?
ᱟᱞᱮ ᱫᱚ ᱱᱟᱜ ᱚᱱᱠᱟ ᱫᱚ ᱟᱨ ᱱᱚᱣᱟᱜ ᱫᱤᱥᱟᱹ ᱦᱩᱲᱩ ᱜᱮ ᱚᱲᱟᱜ ᱠᱚᱨᱮᱱᱟᱜ ᱥᱚᱨᱱᱚ ᱠᱚ ᱵᱟᱹᱞᱤ ᱵᱚᱡᱱᱟ ᱠᱚ ᱡᱟᱦᱟᱸ ᱡᱟᱦᱟᱸ ᱫᱚ ᱜᱚᱰᱟ ᱦᱩᱲᱩ ᱠᱚ ᱪᱟᱥ ᱜᱮᱭᱟ ᱠᱚ ᱛᱮ ᱚᱱᱠᱟ ᱫᱚ ᱡᱟᱦᱟᱱᱟᱜ ᱡᱮ ᱠᱤᱨᱤᱧ ᱠᱟᱛᱮ ᱛᱮᱱ ᱫᱚ ᱱᱤᱡᱮ ᱢᱱᱟᱜ ᱵᱟᱝ -
ᱪᱮᱫ ᱫᱟᱜ ᱠᱚᱨᱮᱱᱟᱜ ᱱᱚᱝᱠᱟ ᱟᱱᱟᱴ ᱮᱴᱠᱮ ᱴᱚᱸᱲᱮ ᱠᱷᱟᱹᱛᱤᱨ ᱡᱟᱦᱟᱸ ᱵᱟᱹᱫᱽ ᱦᱩᱲᱩ ᱠᱚ ᱦᱩᱭᱩᱜ ᱜᱮᱭᱟ ᱦᱳᱭᱳᱜ ᱜᱮᱭᱟ ᱚᱱᱟ ᱞᱚᱞᱟᱴ ᱠᱚ ᱥᱚᱨᱱᱚ ᱠᱚᱜᱮ ᱞᱮ ᱨᱚᱦᱚᱭ ᱵᱟᱲᱟᱭ ᱜᱮᱭᱟ ᱾ ᱦᱳᱭᱻ
ᱟᱫᱚ ᱡᱟᱦᱟᱸ ᱡᱟᱦᱟᱸ ᱥᱮᱱ ᱨᱮᱱᱟᱜ ᱡᱚᱛᱚ ᱢᱤᱫ ᱨᱚᱠᱚᱢ ᱦᱩᱲᱩ ᱢᱟ ᱵᱟᱝ ᱦᱩᱭᱩᱜ ᱟ ᱥᱮ
ᱦᱩᱸ ᱦᱩᱸ ᱦᱩᱸ ᱛᱟᱦᱞᱮ ᱜᱚᱝᱠᱮ ᱟᱯᱮ ᱥᱮᱱ ᱫᱚ ᱪᱮᱫ ᱦᱟᱥᱟ ᱠᱟᱱᱛᱮ?
ᱟᱞᱮ ᱱᱚᱛᱮ ᱫᱚ᱾ ᱢᱟᱹᱴᱤᱭᱟᱹᱲ ᱦᱟᱥᱟ ᱦᱚᱸ ᱦᱮᱱᱟᱜ ᱜᱮᱭᱟ ᱡᱟᱸᱦᱟ ᱡᱟᱸᱦᱟ ᱥᱮᱫ ᱫᱚ ᱢᱟᱹᱴᱤᱭᱟᱹᱲ ᱦᱚᱸ ᱢᱟᱹᱴᱭᱟᱹᱲ ᱦᱟᱥᱟ ᱠᱟᱱ ᱜᱮᱭᱟ ᱟᱨ ᱵᱟᱠᱷᱟᱱ᱾ ᱮ ᱵᱟᱞᱤ ᱵᱟᱞᱤ ᱵᱟᱞᱤ ᱦᱚᱸ ᱦᱳᱭ ᱦᱮᱢᱟ ᱦᱟᱥᱟ ᱫᱚ ᱢᱮᱱᱟᱜ ᱜᱮᱭᱟ᱾
ᱦᱳᱭ ᱟᱞᱮᱥᱮᱫ ᱫᱚ ᱚᱱᱟ ᱵᱟᱹᱞᱤ ᱦᱟᱥᱟ ᱠᱚᱫᱚ ᱠᱷᱩᱵ ᱠᱚᱢ ᱞᱮᱠᱟ ᱜᱮ ᱡᱮᱴ ᱪᱮᱫ ᱦᱟᱥᱟ ᱫᱚᱢᱮ ᱢᱮᱱᱟᱜ ᱟᱠᱟᱜ ᱟ ᱾
ᱦᱮᱸ ᱦᱮᱸᱛᱚ᱾ ᱟᱨ ᱟᱯᱮ ᱥᱮᱱ ᱫᱚ ᱛᱟᱦᱚᱞᱮ ᱫᱚ ᱢᱤᱫ ᱫᱷᱟᱹᱣ ᱯᱮ ᱪᱟᱥ ᱟᱠᱚ ᱥᱮ ᱢᱟᱱᱮ ᱢᱤᱫ ᱫᱷᱟᱹᱣ ᱨᱟᱠᱟᱵ ᱠᱟᱛᱮ ᱟᱨᱦᱚᱸ? ᱥᱤᱛᱩᱝ ᱦᱳᱲᱳ ᱠᱚᱦᱚᱸ ᱠᱚ ᱪᱟᱥ ᱜᱮᱭᱟ ᱡᱟᱦᱟᱸ ᱡᱟᱦᱟᱸ ᱥᱮᱱ᱾
ᱢᱤᱫ ᱫᱷᱟᱣ ᱜᱮᱠᱚ ᱪᱟᱥ ᱜᱤᱭᱟ᱾
ᱟᱨ ᱱᱚᱝᱠᱟ ᱪᱟᱥ ᱠᱚ ᱨᱟᱠᱟᱵ ᱵᱟᱲᱟ ᱠᱟᱛᱮᱫ ᱛᱩᱲᱤ ᱠᱩ ᱴᱩᱠ ᱴᱟᱠ ᱪᱟᱥ ᱵᱟᱲᱟᱭ ᱜᱮᱭᱟ ᱠᱚ ᱾
ᱦᱳᱭ ᱟᱞᱮ ᱥᱮᱱ ᱦᱚ ᱱᱚᱝᱠᱟ ᱫᱚ ᱪᱟᱥ
ᱱᱚᱣᱟ ᱠᱚ ᱪᱟᱥ ᱠᱚᱫᱚ ᱵᱟᱱᱩᱜᱼᱟ ᱛᱩᱲᱤ ᱠᱩ ᱛᱤᱞᱢᱤᱧ ᱠᱩ?
ᱦᱩᱸᱻ ᱦᱚᱭ ᱚᱱᱠᱟ ᱫᱚ ᱟᱞᱮ ᱥᱮᱱ ᱦᱚᱸ ᱪᱟᱥ ᱵᱟᱲᱟᱭ ᱜᱮᱭᱟ ᱠᱚ ᱡᱟᱦᱟᱭ ᱡᱟᱦᱟᱭ ᱡᱷᱚᱛᱚ ᱞᱮᱠᱟ ᱫᱚ ᱵᱟᱝ᱾ ᱢᱤᱫᱟᱹᱣ ᱨᱟᱠᱟᱵ ᱵᱟᱲᱟ ᱠᱟᱛᱮᱫ ᱛᱤᱞᱢᱤᱧ ᱠᱚᱦᱚᱸ ᱮᱨ ᱛᱚᱨᱟ ᱠᱟᱜ ᱜᱮᱭᱟ ᱪᱷᱚᱞᱟ ᱠᱚᱦᱚᱸ᱾
ᱚ ᱟᱪᱪᱷᱟ ᱟᱪᱪᱷᱟ ᱵᱷᱟᱜᱮ ᱜᱮ᱾
ᱦᱚ ᱟᱫᱚ ᱚᱱᱟ ᱠᱚᱢᱟ ᱦᱩᱭ ᱵᱟᱲᱟᱜ ᱜᱮᱭᱟ ᱮᱱᱠᱷᱟᱱ ᱤᱭᱟᱹ ᱨᱮᱦᱚᱸ ᱢᱟᱱᱮ ᱫᱟᱜ ᱵᱟᱝ ᱨᱮᱦᱚᱸ᱾ ᱟᱫᱚ ᱡᱟᱦᱟᱸ ᱡᱟᱦᱟᱸ ᱠᱚᱨᱮ ᱫᱚ ᱢᱟᱱᱮ ᱵᱟᱫ᱾ ᱯᱩᱠᱷᱤᱨᱤ ᱠᱚ ᱢᱮᱱᱟᱜ ᱛᱟᱠᱚᱣᱟ ᱢᱮᱱᱟᱜ ᱠᱷᱟᱱ ᱫᱚ ᱢᱟᱱᱮ ᱚᱱᱟ ᱠᱚᱨᱮ ᱠᱷᱚᱱ ᱦᱚᱸ ᱢᱟᱱᱮ᱾ ᱫᱟᱜ ᱠᱚ ᱟᱨᱮᱡ ᱠᱟᱛᱮ ᱤᱭᱟᱹ ᱭᱟᱠᱚ ᱚᱱᱟ ᱠᱚ ᱢᱟᱱᱮ ᱦᱩᱲᱩ
ᱯᱩᱠᱷᱨᱤ ᱠᱚ ᱢᱮᱱᱟᱜ ᱜᱮᱭᱟ ᱵᱟᱝ ᱥᱮ?
ᱦᱚᱭ ᱯᱩᱠᱷᱨᱤ ᱠᱚ ᱢᱮᱱᱟᱜ ᱵᱟᱲᱟ ᱜᱮᱭᱟ ᱫᱟᱜ ᱛᱟᱦᱮᱱ ᱜᱮᱭᱟ ᱥᱮ ᱮᱱᱠᱷᱟᱱ ᱫᱚ ᱴᱷᱤᱠ ᱜᱮᱭᱟ ᱱᱟᱦᱟᱜ ᱤᱱᱟ ᱢᱤᱫᱴᱮᱱ ᱵᱟᱨᱭᱟ ᱡᱟᱦᱟᱭ ᱡᱟᱦᱟᱭᱟ ᱢᱮᱱᱟᱜ ᱩᱱᱠᱩ ᱫᱚ ᱤᱱᱟ ᱧᱟᱢ ᱵᱟᱲᱟᱭ ᱜᱮᱭᱟᱠᱚ ᱛᱩᱲᱤ ᱠᱚ ᱪᱷᱚᱞᱟ ᱠᱚ ᱡᱟᱦᱟᱱᱟᱜ ᱾ ᱮᱨ ᱠᱟᱜ ᱠᱷᱟᱱ ᱠᱚ ᱾
ᱚ ᱟᱪᱪᱷᱟ ᱟᱨ ᱾ ᱯᱩᱠᱷᱨᱤ ᱠᱚᱫᱚ ᱛᱟᱦᱚᱞᱮ ᱦᱟᱹᱠᱩ ᱠᱚᱫᱚ ᱯᱮ ᱟᱲᱟᱜ ᱵᱟᱲᱟ ᱠᱚᱜᱮᱭᱟ ᱥᱮ ᱵᱟᱝ?
ᱦᱚ ᱦᱟᱹᱠᱩ ᱠᱚᱦᱚᱸ ᱪᱟᱥ ᱵᱟᱲᱟ ᱦᱩᱭᱩᱜ ᱜᱮᱭᱟ ᱾
ᱚ ᱟᱪᱪᱷᱟ ᱵᱷᱟᱵ ᱛᱮᱯᱮ ᱪᱟᱥ ᱠᱚᱣᱟ ᱜᱚᱝᱠᱮ ᱱᱚᱣᱟ ᱠᱟᱹᱴᱤᱡ ᱞᱟᱹᱭ ᱞᱮᱠᱷᱟᱱ
ᱪᱮᱫ ᱵᱤᱱ ᱞᱟᱹᱭᱮᱫ-ᱟ?
ᱪᱮᱫᱠᱟ ᱵᱷᱟᱵᱽ ᱛᱮᱯᱮ ᱪᱟᱥ ᱠᱚᱜᱮᱭᱟ ᱟᱨᱠᱤ ᱱᱚᱝᱠᱟ ᱵᱮᱞᱮ ᱯᱮ ᱠᱤᱨᱤᱧ ᱠᱚᱜᱮᱭᱟ ᱥᱮ ᱢᱟᱱᱮ?
ᱚ ᱢᱟᱱᱮ ᱪᱟᱥ ᱫᱚ ᱢᱟᱱᱮ
ᱪᱟᱥ ᱫᱚ ᱟᱹᱞᱤᱧ ᱵᱟᱹᱞᱤᱧ ᱵᱟᱲᱟᱭ ᱠᱮᱫᱟ ᱦᱟᱹᱠᱩ ᱢᱟᱱ ᱚᱠᱟ ᱞᱮᱠᱟ ᱵᱷᱟᱵ ᱛᱮᱠᱚ ᱪᱟᱥ ᱠᱚ ᱮᱠᱷᱟᱱᱞᱤᱧ ᱵᱟᱲᱟᱭ ᱠᱮᱭᱟ ᱾ ᱡᱩᱤ ᱵᱟᱲᱟᱭ ᱠᱷᱟᱱ
ᱟᱢ ᱫᱟᱫᱟ ᱤᱭᱟᱹ ᱢᱟᱱᱮ ᱟᱲᱟᱜ ᱦᱟᱹᱠᱩ ᱢᱟᱱᱮ ᱠᱟᱹᱴᱤᱡ ᱠᱚ ᱤᱭᱟᱹ ᱞᱟᱹᱜᱤᱫ ᱟᱲᱟᱜ ᱵᱟᱸᱫᱷ ᱨᱮ ᱪᱟᱥ ᱞᱟᱹᱜᱤᱫ ᱦᱚᱸ ᱟᱹᱜᱩ ᱵᱟᱲᱟ ᱠᱚᱜᱮᱭᱟ ᱠᱚ ᱦᱮᱸ ᱥᱮ ᱟᱫᱚ ᱩᱱᱠᱩ ᱠᱚᱴᱷᱮᱱ ᱜᱮ ᱦᱟᱸᱜ ᱦᱟᱛᱟᱣ ᱵᱟᱲᱟ ᱠᱟᱛᱮᱫ ᱟᱨ ᱦᱚ ᱟᱲᱟᱜ ᱠᱟᱠᱚ ᱦᱩᱭᱩᱜᱼᱟ ᱯᱩᱠᱷᱨᱤ ᱨᱮ ᱾
ᱚ ᱟᱪᱪᱷᱟ-ᱟᱪᱪᱷᱟ ᱱᱚᱝᱠᱟ ᱟᱞᱤᱧ ᱧᱮᱞ ᱵᱟᱲᱟ ᱟᱸᱡᱚᱢ ᱵᱟᱲᱟ ᱦᱩᱭ ᱵᱟᱝᱢᱟ ᱵᱤᱞᱤ ᱛᱮᱦᱚᱸ ᱟᱨᱠᱤ ᱦᱩᱭᱩᱜ ᱜᱮᱭᱟ ᱦᱟᱹᱠᱩ ᱾ ᱵᱤᱞᱮ ᱧᱟᱢᱚᱜ ᱜᱮᱭᱟ ᱾
ᱟᱫᱚ ᱚᱱᱟ ᱤᱱᱠᱟᱹ ᱦᱮᱸ
ᱵᱤᱞᱤ ᱠᱚ ᱠᱚ ᱫᱚ ᱛᱟᱦᱞᱮ ᱵᱟᱯᱮ ᱵᱟᱲᱟ ᱜᱮᱭᱟ?
ᱵᱟᱝᱟ ᱵᱤᱞᱤ ᱠᱚᱫᱚ ᱵᱟᱝ ᱢᱟᱱᱮ ᱥᱮᱬᱮᱱ ᱠᱚ ᱦᱚᱯᱚᱱ ᱟᱠᱚᱵᱤᱱ ᱾ ᱡᱟᱦᱸᱟᱱᱟᱜ
ᱩᱻ ᱵᱮᱥᱤ ᱯᱮ ᱟᱲᱟᱜ ᱠᱚᱜᱭᱟ ᱥᱮ ᱵᱮᱥᱤ ᱯᱮ ᱧᱟᱢᱚᱜ ᱜᱮᱭᱟ ᱟᱯᱮᱥᱮᱫ ᱢᱟ
ᱟᱞᱮ ᱱᱚᱛᱮ ᱟᱲᱟᱜ ᱪᱟᱥ ᱞᱟᱹᱜᱤᱫ ᱤᱭᱟᱹ ᱠᱚᱫᱚ ᱱᱟᱜ ᱵᱟᱟᱦ ᱯᱩᱠᱷᱨᱤ ᱨᱮ ᱟᱲᱟᱜ ᱞᱟᱹᱜᱤᱫ ᱩᱱᱠᱩ ᱤᱭᱟᱹ ᱵᱟᱞᱟ ᱮᱞᱮ ᱯᱤᱭᱟᱹ ᱦᱟᱹᱠᱩ ᱫᱚ
ᱟᱪᱪᱷᱟ ᱟᱪᱪᱷᱟ ᱟᱪᱪᱷᱟ ᱟᱨ ᱱᱩᱠᱩ ᱟᱲᱟᱜ ᱦᱟᱹᱠᱩ ᱵᱟᱫ ᱠᱟᱛᱮᱫ ᱟᱨᱚ ᱪᱤᱞᱤ ᱦᱟᱹᱠᱩ ᱠᱚ ᱧᱟᱢᱚᱜ ᱜᱮᱭᱟ ᱠᱚ?
ᱚᱱᱠᱟ ᱫᱚ ᱵᱟᱦᱟ ᱯᱩᱠᱷᱨᱤ ᱠᱚᱨᱮ ᱫᱚ ᱢᱟᱱᱮ ᱧᱟᱢᱚᱜ ᱜᱮᱭᱟ ᱠᱚ ᱧᱟᱢ ᱫᱚ ᱮᱴᱟᱜ ᱦᱟᱹᱠᱩ ᱠᱚᱦᱚᱸ ᱜᱟᱹᱲᱟᱹᱭ ᱠᱚᱦᱚᱸ, ᱢᱟᱹᱜᱽᱨᱤ ᱠᱚᱦᱚᱸ, ᱫᱩᱬᱤ ᱠᱚ ᱟᱹᱰᱤ ᱨᱚᱠᱚᱢ ᱦᱚᱸᱠᱩ ᱛᱟᱦᱮᱱ ᱜᱮᱭᱟ ᱠᱚ ᱾ ᱟᱫᱚ ᱪᱟᱥ ᱫᱚ ᱱᱟᱜ ᱩᱱᱠᱩ ᱜᱮ ᱱᱟᱜ ᱩᱱᱠᱩ ᱛᱮᱞᱮ ᱯᱤᱭᱭᱟ ᱠᱚ ᱱᱟᱭᱠᱤ ᱩᱱᱠᱩ ᱡᱮᱢᱚᱱ ᱯᱮ ᱯᱩᱱ ᱠᱟᱴ ᱩᱰ ᱥᱮᱬᱟᱜ ᱢᱟᱱᱮ ᱟᱹᱰᱤ ᱨᱚᱠᱚᱢ ᱥᱮᱬᱟᱜ ᱟᱠᱚ ᱡᱟᱦᱟᱸ ᱧᱮᱞᱟ
ᱚ ᱛᱟᱦᱚᱞᱮ ᱦᱟᱠᱩ ᱪᱟᱥ ᱠᱟᱹᱢᱤ ᱠᱚᱫᱚ ᱦᱟᱜ ᱵᱷᱟᱜᱤ ᱜᱮ ᱦᱩᱭᱩᱜᱼᱟ ᱵᱟᱝ?
ᱦᱮᱸ ᱱᱚᱠᱟ ᱢᱟᱱᱮ ᱡᱟᱦᱟᱸᱭ ᱡᱟᱦᱟᱸᱟᱭ ᱯᱩᱠᱷᱨᱤ ᱢᱮᱱᱟᱜ ᱩᱱᱠᱩ ᱜᱮ
ᱟᱞᱮ ᱥᱮᱫ ᱫᱚ ᱦᱟᱜ ᱚᱱᱠᱟ ᱞᱮᱠᱟ ᱫᱚ ᱪᱟᱥ ᱠᱟᱹᱢᱤ ᱫᱚ ᱦᱟᱹᱠᱩ ᱪᱟᱥ ᱠᱟᱹᱢᱤ ᱫᱚ ᱵᱟᱝ ᱦᱩᱭᱩᱜᱼᱟ ᱚᱱᱠᱟ ᱾ ᱜᱟᱰᱟ ᱠᱚ ᱢᱮᱱᱟᱜ ᱛᱟᱞᱮᱭᱟ ᱚᱱᱟᱜᱮ ᱥᱟᱵ ᱵᱟᱠᱷᱨᱟ ᱠᱚᱨᱮ ᱜᱮ ᱦᱟᱸᱜ ᱾
ᱟᱞᱮ ᱱᱚᱛᱮ ᱦᱚᱸ ᱜᱟᱰᱟ ᱠᱚᱫᱚ ᱦᱮᱱᱟᱜ ᱜᱮᱭᱟ ᱥᱮᱬᱟ ᱜᱟᱰᱟ ᱠᱚᱦᱚᱸ ᱟᱫᱚ ᱚᱱᱟ ᱠᱚᱨᱮ ᱦᱚᱸ ᱥᱮᱱᱚᱜ ᱜᱮᱭᱟ ᱠᱚ ᱢᱟᱱᱮ ᱮᱴᱟᱜ ᱦᱚᱲ ᱠᱚᱫᱚ ᱡᱟᱦᱟᱸᱭ ᱠᱚᱨᱮ ᱢᱟᱱᱮ ᱡᱟᱦᱟᱸᱭ ᱨᱮᱱ ᱫᱚ ᱦᱟᱠᱩ ᱠᱚ ᱛᱟᱦᱮᱱᱟ ᱯᱩᱠᱷᱨᱤ ᱠᱚᱨᱮ ᱪᱟᱥ ᱠᱚᱣᱟ ᱠᱚ ᱦᱟᱹᱠᱩ ᱠᱩ ᱩᱱᱠᱩ ᱢᱟ ᱛᱟᱦᱮᱱ ᱜᱮᱛᱟ ᱠᱚ ᱠᱚ ᱟᱨ ᱡᱟᱦᱟᱸᱭ ᱠᱚ ᱵᱟᱹᱱᱩᱜ ᱠᱚᱣᱟ ᱟᱫᱚ ᱩᱱᱠᱩ ᱫᱚ ᱥᱮᱱ ᱵᱟᱲᱟᱜ ᱜᱮᱭᱟ ᱠᱚ ᱮᱱᱠᱷᱟᱱ ᱤᱭᱟᱹ ᱡᱮᱢᱚᱱ ᱱᱤᱛᱚᱜ ᱫᱚ ᱱᱟᱜ ᱫᱟᱜ ᱡᱟᱹᱯᱩᱫ ᱫᱤᱱ ᱞᱟᱜᱟᱣ ᱮᱱᱟ ᱱᱤᱛᱚᱜ ᱢᱟ ᱵᱟᱝ ᱜᱟᱱᱚᱜᱼᱟ ᱚᱱᱮ ᱥᱤᱛᱩᱝ ᱥᱤᱛᱩᱝ ᱡᱚᱠᱷᱚᱡ ᱫᱟᱜ ᱠᱚ ᱚᱱᱮ ᱜᱟᱰᱟ ᱠᱚᱨᱮ ᱡᱮᱢᱚᱱ ᱫᱟᱜ ᱠᱚ ᱠᱚᱢ ᱵᱟᱲᱟ ᱧᱚᱜ ᱠᱚᱜᱼᱟ ᱮᱱᱠᱷᱟᱱ ᱢᱟ
ᱚ ᱟᱞᱮ ᱥᱮᱫ ᱫᱚ ᱜᱚᱢᱠᱮ ᱦᱟᱜ ᱧᱮᱞ ᱟᱠᱟᱱᱟ ᱟᱨᱚ ᱱᱚᱝᱠᱟ ᱚᱱᱟ ᱫᱟᱜ ᱡᱟᱹᱯᱩᱫ ᱫᱤᱱ ᱜᱮ ᱫᱚᱢᱮ ᱵᱚᱞ ᱠᱷᱮᱞ ᱠᱚ ᱦᱩᱭᱩᱜ ᱜᱮᱭᱟ ᱾ ᱛᱚ ᱟᱯᱮ ᱥᱮᱫ ᱫᱚ ᱜᱚᱢᱠᱮ ᱚᱠᱟ ᱞᱮᱠᱟ ᱵᱚᱞ ᱠᱷᱮᱞ ᱦᱩᱭᱩᱜ ᱜᱮᱭᱟ?
ᱟᱞᱮ ᱫᱚ ᱱᱟᱜ ᱵᱚᱞ ᱠᱷᱮᱞ ᱱᱮᱜ ᱮ ᱱᱷᱟᱜ ᱱᱤᱛᱚᱜ ᱡᱮᱢᱚᱱ ᱱᱚᱜ-ᱚᱭ ᱡᱩᱞᱟᱭ ᱢᱟᱹᱦᱱᱟᱹ ᱡᱩᱞᱟᱭ ᱢᱟᱹᱦᱱᱟᱹ ᱠᱷᱚᱱ ᱮᱦᱚᱵ ᱟᱠᱟᱱᱟ ᱡᱩᱞᱟᱭ ᱢᱟᱹᱦᱱᱟ ᱞᱮ ᱞᱮᱠᱟ ᱚᱱᱟ ᱫᱚ ᱾ ᱩᱱᱹᱜ ᱫᱚ ᱱᱷᱟᱜ ᱟᱹᱣᱨᱤ ᱥᱟᱹᱨᱫᱤᱜ-ᱟ ᱡᱮᱢᱚᱱ
ᱯᱩᱨᱟᱹ ᱚᱨᱚᱢᱵᱷᱚ ᱟᱠᱟᱱᱟ ᱯᱩᱨᱟᱹ
ᱚ ᱮᱦᱚᱵ ᱵᱟᱲᱟ ᱟᱠᱟᱱᱟ ᱱᱚᱜᱼᱚᱭ ᱟᱜᱚᱥᱴ ᱠᱷᱚᱱᱟᱝ ᱮᱠᱫᱚᱢ ᱥᱟᱹᱨᱫᱤ ᱫᱚ
ᱚ ᱟᱪᱪᱷᱟ ᱵᱚᱞ ᱠᱚᱢ ᱠᱷᱮᱞᱮᱫ ᱜᱮᱭᱟ ᱜᱚᱢᱠᱮ
ᱦᱮᱸ ᱠᱷᱮᱞ ᱵᱟᱲᱟᱭᱤᱧ ᱮᱢᱚᱱ ᱫᱚ ᱾
ᱤᱧᱟᱜ ᱢᱟᱦᱟ ᱫᱚᱢᱮ ᱱᱤᱥᱟᱹ ᱢᱮᱱᱟᱜ ᱟᱠᱟᱫᱟ ᱵᱚᱞ ᱠᱷᱮᱞ ᱠᱚᱨᱮ ᱱᱚᱜᱼᱚᱭ ᱢᱟᱴᱷ ᱠᱷᱚᱱᱟᱜ, ᱦᱮᱡ ᱦᱩᱭ ᱮᱱᱟ ᱾
ᱚᱸᱻ
ᱦᱳᱭ ᱾
ᱦᱮᱸ ᱛᱚ ᱦᱳᱭ ᱛᱚ ᱱᱤᱛ ᱢᱟ ᱛᱟᱦᱚᱞᱮ ᱫᱟᱜ ᱡᱟᱹᱯᱩᱫ ᱠᱚ ᱵᱟᱝᱟ ᱱᱤᱛᱚᱜ ᱢᱟ ᱜᱟᱱᱚᱜ ᱜᱮᱭᱟ ᱥᱮᱛᱟᱜ ᱵᱮᱲᱟ ᱢᱟᱭᱫᱟᱱ ᱠᱚ ᱫᱟᱹᱲ ᱵᱟᱲᱟ ᱥᱮᱱ ᱵᱟᱲᱟ ᱵᱟᱝ ᱾
ᱦᱩᱸᱻ
ᱦᱩᱸᱻ ᱫᱟᱜ ᱡᱟᱹᱯᱩᱫ ᱞᱮᱠᱷᱟᱱ ᱜᱮᱛᱚ ᱱᱷᱟᱜ ᱢᱩᱥ
ᱞᱟᱹᱭᱪᱚ ᱵᱟᱝᱢᱟ ᱦᱚᱲᱢᱚ ᱵᱷᱟᱜᱤ ᱫᱚ ᱞᱟᱹᱜᱤᱫ ᱠᱷᱮᱞ ᱫᱚ ᱟᱹᱰᱤ ᱫᱚᱨᱠᱟᱨᱟ ᱛᱚ ᱚᱱᱟ ᱠᱷᱟᱹᱛᱤᱨ ᱜᱮ ᱠᱷᱮᱞ ᱵᱟᱲᱟᱟᱭ ᱦᱩᱭᱩᱜ ᱜᱮᱭᱟ
ᱦᱳᱭ ᱦᱳᱭ ᱫᱚᱨᱠᱟᱨ ᱜᱮ ᱠᱷᱮᱞ ᱵᱟᱲᱟ ᱞᱮᱠᱷᱟᱱ ᱫᱚ ᱤᱱᱟᱹ ᱫᱚ, ᱚᱱᱮ ᱪᱮᱫ ᱵᱟᱵᱚ ᱞᱟᱹᱭᱟ ᱾ ᱫᱟᱹᱲ ᱵᱟᱲᱟ, ᱠᱷᱮᱞ ᱵᱟᱲᱟ, ᱞᱮᱠᱷᱟᱱ ᱫᱚ ᱦᱚᱲᱢᱚ ᱠᱚ ᱦᱚᱸ ᱵᱮᱥ ᱛᱟᱦᱮᱱᱟ ᱾ ᱠᱟᱹᱴᱤᱡ ᱾
ᱦᱚᱸ ᱦᱚᱸ ᱦᱚᱸ, ᱠᱷᱟᱹᱛᱤᱨ ᱜᱮ ᱫᱟᱹᱲ ᱵᱟᱲᱟᱟᱭ ᱦᱩᱭᱩᱜ ᱜᱮᱭᱟ ᱾ ᱜᱚᱢᱠᱮ! ᱱᱚᱣᱟ ᱠᱷᱮᱞ ᱛᱟᱞᱟᱛᱮ, ᱟᱨᱚᱢ ᱞᱟᱹᱭ ᱫᱟᱲᱮᱟᱹᱧᱟ, ᱪᱮᱫ? ᱠᱩᱧ ᱡᱚᱢ ᱞᱮᱠᱷᱟᱱ ᱟᱨᱚ, ᱱᱟᱯᱟᱭᱤᱧ ᱛᱟᱦᱮᱱᱟ ᱾
ᱠᱷᱮᱞ ᱫᱚ, ᱧᱮ ᱟᱥᱚᱞ ᱫᱚ, ᱠᱷᱮᱞ ᱜᱮ, ᱠᱷᱮᱞ ᱪᱮᱛᱟᱱ ᱨᱮᱫᱚ, ᱡᱚᱢ ᱧᱩ ᱦᱚᱸ ᱵᱮᱥ ᱧᱚᱜ? ᱢᱟᱱᱮ ᱚᱱᱠᱟ ᱦᱤᱥᱟᱹᱵ, ᱢᱟᱱᱮ ᱡᱚᱢ ᱧᱩᱩ ᱦᱚᱸ ᱵᱮᱥ ᱵᱮᱥ, ᱫᱚᱨᱠᱟᱨ ᱟᱨ ᱵᱟᱢ ᱡᱚᱢ ᱞᱮᱠᱷᱟᱱ ᱞᱟᱹᱭᱟ, ᱡᱚᱢ ᱨᱮᱜᱮ ᱫᱟᱲᱮ ᱫᱚ ᱾ ᱟᱨ ᱫᱟᱲᱮ ᱵᱟᱝᱱᱠᱷᱟᱱ ᱫᱚ, ᱪᱤᱠᱟᱹᱢ ᱠᱷᱮᱞᱟᱣᱟ? ᱚᱻ
ᱠᱤ ᱪᱮᱫ? ᱚᱱᱠᱟᱱ ᱡᱤᱱᱤᱥ ᱢᱮᱱᱟᱜ ᱟᱠᱟᱫᱟ ᱾ ᱟᱨᱠᱤ ᱡᱚᱢ ᱞᱮᱠᱟᱨᱮ? ᱥᱚᱨᱤᱨ ᱠᱚ ᱠᱮᱴᱮᱡ ᱛᱟᱦᱮᱱᱟ ᱾
ᱦᱚᱭ, ᱡᱚᱢ! ᱠᱷᱟᱹᱞᱤ ᱡᱚᱢ ᱞᱮᱠᱷᱟᱱ ᱛᱚ, ᱵᱟᱝ ᱜᱟᱱᱚᱜᱼᱟ ᱾ ᱢᱟᱱᱮ ᱪᱮᱫ ᱤᱧ ᱞᱟᱹᱭᱟ? ᱱᱮ ᱴᱟᱭᱤᱢ ᱠᱚᱦᱚᱸ, ᱢᱮᱱᱴᱮᱱ ᱫᱚᱨᱠᱟᱨ ᱾ ᱵᱟᱠᱷᱟᱱ ᱡᱚᱢ ᱦᱚᱢ ᱡᱚᱢᱟ, ᱟᱨ ᱱᱚᱛᱮ ᱫᱟᱬᱟ ᱦᱚᱢ ᱫᱟᱬᱟ, ᱵᱟᱟᱲᱟ ᱡᱚᱝ ᱠᱟᱱᱟ ᱾ ᱚᱠᱟ ᱥᱤᱛᱩᱝ ᱨᱮᱢ ᱫᱟᱬᱟ ᱡᱚᱝ ᱠᱟᱱᱟ ᱾ ᱪᱮᱫ ᱠᱚᱢ ᱪᱤᱠᱟᱹᱭᱮᱫᱼᱟ ᱚᱱᱟ ᱥᱩᱢᱩᱝ ᱛᱮ ᱦᱚᱸ ᱵᱟᱝ ᱜᱟᱱᱚᱜᱼᱟ?
ᱦᱚᱸ, ᱛᱟᱦᱚᱞᱮ, ᱚᱱᱠᱟ ᱡᱚᱢ ᱠᱟᱛᱮᱫ, ᱢᱟᱱᱮ ᱡᱚᱛᱚ ᱠᱤᱪᱷᱩ, ᱴᱟᱭᱤᱢ ᱞᱮᱠᱟ ᱢᱮᱱ
ᱟᱨ ᱴᱟᱭᱤᱢ ᱢᱟᱱᱮ ᱴᱟᱭᱤᱢ ᱢᱮᱴᱮᱱ ᱦᱩᱭᱩᱜ-ᱟ ᱾ ᱡᱮᱢᱚᱱ, ᱡᱟᱦᱟᱸ ᱡᱟᱦᱟᱸ, ᱴᱟᱭᱤᱢ ᱨᱮ ᱡᱚᱢ ᱢᱮᱟᱢ, ᱠᱟᱹᱴᱤᱡ ᱟᱨᱟᱢ ᱦᱚᱸ, ᱫᱚᱨᱠᱟᱨ ᱠᱟᱱ ᱡᱚᱢ ᱠᱮᱜ ᱟᱢ, ᱩᱴᱷᱟᱹᱣ ᱮᱱᱟᱢ ᱡᱟᱦᱟᱸ ᱥᱮᱫ ᱫᱟᱬᱟ ᱵᱟᱲᱟᱢ ᱩᱴᱷᱟᱹᱣ ᱮᱱᱟ ᱾ ᱡᱟᱦᱟᱸᱥᱮᱱ ᱜᱮᱱᱟᱦ ᱮᱢ, ᱩᱴᱷᱟᱹᱣ ᱮᱱᱟ ᱾ ᱚᱱᱠᱟ ᱫᱚ ᱵᱟᱭ ᱠᱟᱹᱢᱤᱭᱟ ᱾ ᱢᱟᱱᱮ ᱩᱸᱪᱷᱼᱦ, ᱡᱟᱦᱟᱸ ᱥᱮᱱᱮᱢ ᱥᱮᱱ ᱞᱮᱱᱠᱷᱟᱱ ᱢᱟ? ᱫᱟᱬᱟᱱ ᱠᱚᱢ, ᱚᱰᱚᱠ ᱞᱮᱱᱠᱷᱟᱱ ᱢᱟ, ᱥᱟᱦᱤ ᱴᱟᱭᱤᱢ ᱨᱮ, ᱡᱚᱢ ᱦᱚᱸ ᱵᱟᱝ ᱜᱟᱱᱚᱜᱼᱟ ᱾ ᱥᱮ ᱵᱟᱢ ᱧᱟᱢᱟ ᱾
ᱦᱩᱸ ᱦᱩᱸ ᱾
ᱦᱮᱸ, ᱮᱱᱠᱷᱟᱱ ᱫᱚ, ᱢᱩᱥᱠᱤᱞ ᱜᱮᱭᱟ ᱾ ᱴᱟᱭᱤᱢ ᱡᱩᱫᱤ, ᱴᱟᱭᱤᱢ ᱢᱮᱱᱴᱮᱱᱚᱜ ᱾ ᱠᱷᱟᱱ ᱫᱚ, ᱢᱟᱱᱮ ᱡᱷᱚᱛᱚᱣᱟᱜ ᱜᱮ ᱢᱮᱱᱴᱮᱱᱚᱜᱼᱟ ᱾ ᱟᱢ ᱡᱮ, ᱴᱟᱭᱤᱢ ᱨᱮᱢ ᱢᱮᱱᱴᱮ
ᱪᱮᱫ ᱠᱚ ᱡᱚᱢ, ᱞᱮᱠᱷᱟᱡ ᱵᱷᱟᱜᱤᱮᱜᱼᱟ? ᱪᱮᱫ ᱠᱚ ᱡᱚᱢ, ᱞᱮᱠᱷᱟᱡ ᱚᱱᱠᱟᱱᱟᱜ ᱾ ᱧᱩᱛᱩᱢ ᱵᱟᱢ, ᱞᱟᱹᱭᱟᱹᱧ ᱠᱟᱱᱟ ᱾ ᱜᱚᱢᱠᱮ! ᱵᱟᱰᱟᱭᱟᱢ ᱥᱮ ᱵᱟᱝ ᱜᱮ?
ᱡᱚᱢ ᱫᱚ, ᱪᱮᱫᱵᱤᱱ ᱞᱟᱹᱭᱟ ᱾ ᱡᱚᱢ ᱫᱚ, ᱯᱷᱚᱞ ᱯᱟᱠᱚᱲ ᱛᱮᱦᱚᱸ ᱧᱮᱞ ᱢᱮ ᱾
ᱟᱸᱡᱚᱢ ᱵᱟᱲᱟ ᱢᱟ, ᱦᱩᱭ ᱟᱠᱟᱱᱟ ᱾ ᱯᱷᱚᱞ ᱠᱚ ᱢᱟᱱᱮ, ᱪᱷᱳᱞᱟ ᱠᱚ, ᱠᱟᱭᱨᱟ ᱠᱚ, ᱡᱚᱢ ᱞᱮᱠᱷᱟ ᱢᱟ ᱟᱰᱤ ᱜᱮ ᱱᱟᱯᱟᱭᱚᱜᱼᱟ ᱾
ᱪᱷᱚᱞᱟ ᱠᱚ, ᱠᱟᱭᱨᱟ ᱠᱚ, ᱜᱩᱲ ᱠᱚ, ᱟᱨ ᱚᱱᱠᱟ ᱯᱷᱚᱞ ᱯᱟᱠᱚᱲ, ᱡᱮᱢᱚᱱ ᱟᱹᱰᱤ ᱨᱚᱠᱚᱢᱟᱜ ᱦᱮᱱᱟᱜᱼᱟ ᱾ ᱟᱫᱚ,
ᱢᱟᱱᱮ, ᱟᱢᱫᱟ ᱠᱤᱪᱷᱩ ᱜᱮ, ᱢᱮᱱᱟᱜ ᱟᱠᱟᱫᱼᱟ ᱾ ᱦᱳᱭᱥᱮ! ᱟᱢᱫᱟ ᱠᱤᱪᱷᱩ ᱜᱮ, ᱡᱚᱢ ᱛᱮᱱᱟᱜ ᱢᱮᱱᱟᱜ ᱟᱠᱟᱜᱼᱟ ᱾ ᱵᱟᱝ?
ᱦᱳᱭ! ᱟᱫᱚ ᱚᱱᱟ ᱜᱮ ᱢᱟᱱᱮ, ᱡᱚᱢ ᱜᱤᱰᱤ ᱡᱚᱢ, ᱞᱮᱠᱷᱟᱱ ᱢᱟ ᱵᱟᱝ ᱜᱟᱱᱚᱜᱼᱟ ᱾ ᱠᱷᱟᱹᱞᱤ ᱚᱱᱟ ᱢᱟᱱᱮ, ᱞᱤᱢᱤᱴ ᱨᱮᱱᱟᱜ ᱴᱟᱭᱤᱢ ᱨᱮ, ᱢᱟᱱᱮ ᱡᱚᱢ ᱦᱩᱭᱩᱜᱼᱟ ᱾
ᱦᱮᱸ ᱞᱤᱢᱤᱴ ᱨᱮ ᱟᱨᱠᱤ ᱚᱵᱷᱟᱨ ᱴᱟᱭᱤᱢ ᱡᱚᱢ ᱦᱩᱭᱩᱜᱼᱟ ᱚᱱᱠᱟ ᱥᱮᱛᱟᱜ ᱵᱮᱲᱟ
ᱚᱸ
ᱡᱚᱢ ᱵᱟᱲᱟ ᱟᱠᱟᱱᱟ ᱥᱮᱛᱟᱜ ᱵᱮᱲᱟᱟᱜ ᱜᱮ ᱟᱨᱠᱤ ᱵᱷᱟᱜᱤᱜᱼᱟ ᱥᱮᱪᱮ ᱡᱚᱢ ᱞᱮᱠᱷᱟᱱ
ᱦᱳᱭ ᱥᱮᱛᱟᱜ ᱵᱮᱲᱟ ᱡᱮᱢᱚᱱ ᱟᱹᱵᱤᱱ ᱯᱮᱠᱴᱤᱥ ᱡᱤᱫᱤ ᱵᱤᱱ ᱩᱴᱟᱹᱜ ᱠᱷᱟᱱ ᱫᱚ ᱥᱮᱛᱟᱜ ᱠᱟᱹᱴᱤᱡ ᱡᱚᱢ ᱵᱟᱲᱟ ᱥᱳᱞᱟ ᱠᱚ ᱡᱟᱦᱟᱱᱟᱜ ᱜᱮ ᱥᱳᱞᱟ ᱠᱚ ᱜᱩᱲ ᱠᱚ ᱢᱚᱱᱮ ᱟᱹᱰᱤ ᱠᱤᱪᱷᱩ ᱦᱚᱞᱟ ᱫᱟᱹᱞ ᱢᱩᱠ ᱫᱟᱹᱞ ᱟᱹᱰᱤᱪ ᱚᱱᱟ ᱠᱚ ᱡᱚᱢ ᱵᱟᱲᱟ ᱠᱟᱛᱮᱱ ᱜᱚᱰᱟ ᱠᱚ ᱚᱱᱠᱟ ᱨᱮᱸᱜᱮᱡ ᱛᱮ ᱡᱩᱫᱤ ᱟᱢᱟᱜ ᱠᱟᱹᱢᱤ ᱨᱮ ᱵᱟᱝ ᱞᱟᱜᱟᱜᱼᱟ ᱥᱮ
ᱵᱟᱝ ᱵᱟᱝ ᱵᱟᱝ
ᱢᱮᱱᱠᱷᱟᱱ ᱡᱚᱢ ᱵᱟᱲᱟ ᱠᱟᱛᱮ ᱠᱷᱟᱱ ᱫᱚ ᱠᱟᱹᱴᱤᱡ ᱫᱟᱲᱮ ᱦᱚᱸ ᱵᱩᱡᱷᱟᱹᱜᱼᱟ ᱢᱟᱱᱮ ᱡᱟᱦᱟᱱᱟᱜ ᱨᱮᱜᱮ ᱢᱟᱱᱮ ᱢᱚᱱᱮ ᱦᱚᱸ ᱞᱟᱜᱟᱣ ᱧᱚᱜᱚᱜᱼᱟ
ᱦᱸ ᱟᱸᱡᱚᱢ ᱠᱟᱱᱟ ᱵᱟᱝᱢᱟ ᱱᱚᱝᱠᱟ ᱵᱟᱞᱤ ᱥᱟᱨᱮ ᱡᱩᱫᱤ ᱯᱮᱠᱴᱤᱥ ᱥᱟ ᱟᱨᱚ ᱢᱟᱱᱮ ᱫᱚ ᱩᱱᱠᱩ ᱟᱨᱠᱤ ᱵᱷᱟᱜᱮ ᱛᱟᱦᱮᱱᱟ ᱥᱮ ᱪᱮᱫ ᱱᱚᱣᱟ ᱠᱤ ᱥᱟᱹᱨᱤ ᱠᱟᱛᱷᱟ ᱜᱮ ᱟᱨᱠᱤ ᱵᱟᱞᱤ ᱠᱚᱨᱮ ᱡᱩᱫᱤᱢ
ᱦᱳᱭ ᱚᱱᱟ ᱫᱚ ᱥᱟᱹᱨᱤ ᱠᱟᱛᱷᱟ ᱠᱟᱱ ᱜᱮᱭᱟ ᱵᱟᱞᱤ ᱠᱚᱨᱮ ᱦᱳᱭ ᱟᱫᱚ ᱵᱟᱹᱱᱩᱜ ᱠᱷᱟᱱ ᱫᱚ ᱟᱜ ᱟᱨ